ᱦᱮᱞᱳ, ᱦᱳᱭ ᱟᱸᱡᱚᱢᱚᱜ ᱠᱟᱱᱟ?
ᱦᱮᱸ ᱡᱚᱦᱟᱨ ᱜᱤ।
ᱦᱳᱭ, ᱡᱚᱦᱟᱨ ᱜᱮ। ᱛᱚᱵᱮ ᱪᱮᱱ ᱠᱚᱢ ᱪᱮᱠᱟᱭᱮᱜᱼᱟ?
ᱚᱱᱠᱟ ᱫᱚ ᱪᱮᱫ ᱦᱚᱸ ᱵᱟᱧ ᱪᱤᱠᱟᱹᱭᱮᱜᱼᱟ᱾
ᱦᱩᱸ ᱠᱤᱫᱩᱵ ᱠᱩ ᱡᱚᱢ ᱦᱳᱭᱮᱱᱟ?
ᱦᱮᱸ ᱡᱚᱢ ᱠᱩᱫᱚ ᱦᱳᱭ ᱤᱱᱟ᱾
ᱦᱩᱸ ᱵᱮᱥ ᱵᱟᱲᱟ ᱜᱮᱭᱟᱢ?
ᱦᱮᱸ ᱵᱮᱥ ᱵᱟᱲᱟ ᱜᱤᱭᱟᱹᱧ।
ᱦᱳᱭ ᱤᱧᱦᱩᱧ ᱵᱮᱥ ᱵᱟᱲᱟ ᱜᱮᱭᱟ᱾ ᱛᱚᱵᱮ ᱟᱯᱮ ᱥᱮᱱᱟᱜ ᱦᱚᱭ ᱦᱤᱤᱥᱤᱫ ᱠᱩ ᱚᱠᱟᱞᱮᱠᱟ?
ᱟᱞᱮ ᱥᱮᱱᱟᱜ ᱩᱸᱻᱢ ᱦᱚᱭ ᱦᱤᱸᱥᱤᱫ ᱠᱚᱫᱚ ᱱᱤᱛᱚᱜ ᱫᱚ ᱚᱱᱠᱟ ᱫᱚ ᱫᱟᱜ ᱡᱟᱲᱤ ᱠᱚᱦᱚᱸ ᱵᱟᱝ ᱦᱩᱭᱩᱜ ᱠᱟᱱᱟ ᱟᱰᱤ ᱫᱚᱢᱮ ᱥᱤᱛᱩᱝ ᱮᱜᱼᱟᱭ ᱫᱚᱢᱮ ᱞᱚᱞᱚ ᱵᱩᱡᱷᱟᱹᱜ ᱠᱟᱱᱟ᱾
ᱦᱩᱸ ᱦᱩᱸ। ᱦᱳᱭ ᱦᱳᱭ ᱟᱞᱮ ᱥᱮᱫ ᱦᱚᱸ ᱚᱱᱠᱟ ᱜᱮ ᱵᱟᱭ ᱫᱟᱜ ᱡᱟᱲᱤᱭᱮᱜᱼᱟ। ᱫᱟᱜ ᱡᱟᱹᱲᱤ ᱞᱮᱫᱟᱭ ᱵᱟᱨ ᱯᱮ ᱫᱤᱱ ᱞᱟᱦᱟ ᱛᱮᱦᱤᱧ ᱜᱟᱯᱟ ᱱᱟᱼᱦᱟᱸᱜ ᱟᱫᱚ ᱟᱣᱨᱤᱭ ᱫᱟᱜ ᱟᱹᱰᱤ ᱟᱸᱴᱮ ᱥᱤᱛᱩᱝ ᱮᱜᱼᱟ ᱾
ᱦᱮᱸ ᱱᱚᱛᱮ ᱦᱚᱸ ᱫᱚᱢᱮ ᱜᱮ ᱥᱤᱛᱩᱝ ᱮᱜᱼᱟ ᱾
ᱦᱩᱸ ᱛᱚᱵᱮ ᱪᱟᱥ ᱠᱚᱯᱮ ᱛᱤᱱᱟᱹᱜ ᱥᱟᱜᱤᱧ ᱠᱮᱜᱼᱟ?
ᱪᱟᱥ ᱠᱚᱫᱚ ᱱᱚᱜᱼᱚᱭ ᱛᱚᱲᱟ ᱠᱚᱜᱮ ᱞᱮ ᱜᱤᱰᱤ ᱠᱟᱜᱼᱟ
ᱟᱫᱚ ᱫᱟᱜ ᱡᱟᱹᱯᱩᱫ ᱠᱚᱦᱚᱸ ᱵᱟᱹᱱᱩᱜ ᱛᱮ ᱛᱚᱲᱟ ᱠᱚᱦᱚᱸ ᱵᱟᱝ ᱦᱟᱨᱟ ᱟᱠᱟᱱᱟ ᱾ ᱟᱨ ᱚᱱᱠᱟ ᱫᱟᱜᱮᱫ ᱨᱮᱦᱚᱸ ᱵᱟᱹᱫ ᱵᱟᱹᱭᱦᱟᱹᱲ ᱫᱚ ᱵᱟᱝ ᱯᱮᱨᱮᱡᱚᱜ ᱠᱟᱱᱟ ᱾
ᱦᱩᱸ ᱟᱞᱮ ᱥᱮᱫ ᱦᱚᱸ ᱱᱚᱜ-ᱚᱭ ᱛᱚᱞᱟ ᱠᱚᱫᱚ ᱜᱤᱰᱤ ᱵᱟᱲᱟ ᱱᱟᱼᱦᱟᱸᱜ ᱦᱩᱭ ᱠᱟᱱᱟ ᱦᱩᱭ ᱫᱚ ᱟᱫᱚ ᱱᱚᱜᱼᱚᱭ ᱫᱟᱜ ᱡᱟᱹᱲᱤ ᱠᱷᱟᱹᱛᱤᱨ ᱦᱚᱛᱮᱜ ᱛᱮ ᱨᱚᱦᱚᱭ ᱠᱚᱫᱚ ᱦᱟᱸᱜ ᱥᱤᱭᱳᱜ ᱠᱚᱫᱚ ᱦᱟᱸᱜ ᱟᱹᱣᱨᱤ ᱥᱩᱨᱩᱭ ᱦᱩᱭᱩᱜᱼᱟ ᱾ ᱫᱟᱜ ᱡᱟᱹᱲᱤ ᱵᱟᱝ ᱦᱚᱛᱮᱡᱛᱮ ᱚᱱᱠᱟ ᱪᱟᱥ ᱠᱚ ᱵᱟᱝ ᱦᱳᱭᱳᱜ ᱠᱟᱱᱟ ᱾ ᱛᱮ ᱪᱟᱥ ᱫᱚ ᱦᱳᱭ ᱞᱟᱹᱭ ᱢᱮ
ᱛᱟᱦᱚᱞᱮ ᱟᱯᱮᱥᱱ ᱫᱚ ᱢᱤᱫ ᱡᱚᱠᱷᱟ ᱯᱮ ᱪᱟᱥᱟ ᱥᱮ ᱵᱟᱨ ᱡᱚᱠᱷᱟ ᱯᱮ ᱪᱟᱥᱟ?
ᱟᱞᱮᱥᱮᱫ ᱫᱚ ᱢᱤᱫ ᱡᱚᱠᱷᱟᱡ ᱜᱮ ᱱᱚᱝᱠᱟ ᱥᱮᱨᱢᱟ ᱡᱟᱹᱲᱤ ᱛᱮᱜᱮᱞᱮ ᱪᱟᱥᱟ ᱾ ᱱᱚᱝᱠᱟ ᱠᱮᱱᱮᱞ ᱜᱟᱰᱟ ᱠᱚᱫᱚ ᱚᱱᱠᱟ ᱫᱚ ᱵᱟᱹᱱᱩᱜ ᱟᱠᱟᱫᱟ ᱥᱮᱨᱢᱟ ᱡᱟᱹᱲᱤ ᱜᱮ ᱡᱩᱫᱤ ᱡᱟᱹᱲᱤ ᱠᱮᱫ ᱠᱷᱟᱡ ᱪᱟᱥ ᱦᱩᱭᱱᱟ ᱾ ᱟᱨ ᱵᱟᱝᱠᱷᱟᱡ ᱫᱚ ᱱᱚᱝᱠᱟ ᱠᱤᱨᱤᱧ ᱦᱩᱭᱩᱜᱼᱟ ᱡᱚᱢ ᱞᱟᱹᱜᱤᱫ ᱛᱮ ᱟᱯᱮᱥᱮᱡ ᱢᱤᱫ ᱡᱚᱠᱷᱟᱡ ᱜᱮ ᱥᱮ ᱵᱟᱨ ᱡᱠᱷᱟᱡ ᱠᱚ ᱪᱟᱥᱟ?
ᱟᱞᱮᱥᱮᱱ ᱦᱚᱸ ᱚᱱᱠᱟ ᱜᱮ ᱢᱤᱫ ᱡᱚᱠᱷᱟ ᱜᱮ ᱥᱮᱨᱢᱟ ᱡᱟᱹᱲᱤ ᱠᱮᱫ ᱠᱷᱟᱱ ᱪᱟᱥ ᱦᱩᱭᱱᱟ ᱵᱟᱝᱠᱷᱟᱱ ᱫᱚ ᱵᱟᱝ ᱦᱩᱭ ᱞᱮᱱᱟ ᱾
ᱦᱮᱸ ᱪᱟᱥ ᱢᱟᱱᱮ ᱱᱚᱝᱠᱟ ᱦᱳᱲᱳ ᱫᱚ ᱪᱮᱫ ᱦᱳᱲᱳ ᱠᱚᱯᱮ ᱪᱟᱥ ᱜᱮᱭᱟ?
ᱦᱳᱲᱳ ᱫᱚ ᱚᱱᱮ ᱥᱚᱨᱱᱚ ᱠᱚᱜᱮᱞᱮ ᱪᱟᱥ ᱜᱮᱭᱟ ᱞᱚᱞᱟᱴ ᱠᱚ
ᱚ ᱟᱞᱮᱥᱮᱫ ᱦᱚᱸ ᱚᱱᱠᱟ ᱜᱮ ᱥᱚᱨᱱᱚ, ᱞᱚᱞᱟᱴ, ᱯᱩᱡᱟᱹ ᱯᱩᱡᱟᱹ ᱟ ᱵᱷᱩᱛ ᱢᱩᱲᱤ ᱢᱤᱫ ᱵᱟᱨ ᱠᱷᱮᱛ ᱠᱚᱨᱮ। ᱩᱱᱟᱹᱜ ᱫᱚ ᱵᱟᱝ ᱜᱮ ᱚᱱᱟ ᱠᱚ ᱟᱨᱚ ᱱᱟᱣᱟ ᱱᱟᱣᱟ ᱤᱛᱟᱹ ᱠᱚ ᱦᱮᱡ ᱟᱠᱟᱱᱟ ᱛᱚ ᱮᱠᱷᱚᱱ ᱟᱨᱚ ᱪᱮᱫ ᱠᱚᱪᱚ ᱩᱱᱟᱹᱜ ᱩᱭᱦᱟᱹᱨ ᱵᱟᱝ ᱦᱩᱭᱩᱜ ᱠᱟᱱᱟ ᱾ ᱟᱨ ᱱᱚᱝᱠᱟ ᱠᱮᱱᱮᱞ ᱠᱚᱫᱚ ᱟᱯᱮᱥᱮᱫ ᱫᱚ ᱵᱟᱹᱱᱩᱜ ᱟᱠᱟᱫᱟ ᱠᱮᱱᱮᱞ ᱜᱟᱰᱟ ᱥᱮ ᱚᱱᱠᱟᱱ ᱵᱟᱸᱫ ᱫᱟ
ᱪᱮᱱ ᱫᱚ ᱠᱮᱱᱮᱞ ᱠᱚᱦᱚᱸ ᱵᱟᱹᱱᱩᱜᱼᱟ ᱜᱟᱰᱟ ᱠᱚᱦᱚᱸ ᱵᱟᱹᱱᱩᱜᱼᱟ ᱾
ᱦᱮᱸ ᱟᱨ ᱪᱟᱥ ᱱᱚᱝᱠᱟ ᱥᱚᱵᱡᱤ ᱟᱱᱟᱡ ᱯᱟᱹᱛᱤ ᱠᱚ
ᱥᱚᱵᱡᱤ ᱟᱱᱟᱡᱽ ᱯᱟᱛᱤ ᱠᱚᱦᱚᱸ ᱪᱟᱥ ᱫᱚ ᱵᱟᱝ ᱦᱩᱭᱩᱜᱼᱟ ᱚᱱᱠᱟ ᱦᱩᱭᱩᱜ ᱨᱮᱦᱚᱸ ᱚᱲᱟᱜ ᱞᱟᱹᱜᱤᱫ ᱜᱮ ᱥᱩᱫᱷᱩ ᱦᱩᱭᱩᱜᱼᱟ ᱚᱱᱟ ᱟᱠᱷᱨᱤᱧ ᱞᱟᱹᱜᱤᱫ ᱠᱚᱫᱚ ᱵᱟᱝ ᱾
ᱦᱩᱸ। ᱚᱱᱠᱟ ᱪᱮᱫ ᱠᱚᱯᱮ ᱟᱱᱟᱡ ᱯᱟᱹᱛᱤ ᱫᱚᱯᱮ ᱪᱟᱥ ᱜᱮᱭᱟ?
ᱩᱸᱻ᱾ ᱢᱤᱫᱴᱟᱝ ᱚᱲᱟᱜ ᱥᱩᱨ ᱨᱮ ᱯᱟᱢᱯ ᱦᱮᱱᱟᱜᱼᱟ, ᱚᱱᱟ ᱛᱮᱜᱮ ᱡᱟᱦᱟᱸ ᱠᱚ ᱦᱳᱭᱳᱜ ᱜᱮᱭᱟ ᱡᱮᱢᱚᱱ ᱜᱷᱟᱸᱜᱽᱨᱟ ᱠᱚ ᱚᱱᱟ ᱠᱚᱜᱮ ᱵᱟᱲᱜᱮ ᱠᱚᱨᱮ ᱫᱚ ᱥᱟᱹᱨᱩ ᱠᱚᱞᱮ ᱮᱨ ᱚᱸᱻ ᱨᱚᱦᱚᱭᱟ ᱚᱱᱟ ᱠᱚ ᱾
ᱟᱞᱮ ᱦᱚᱸ ᱚᱝᱠᱟ ᱜᱮ, ᱡᱚᱢ ᱞᱮᱠᱟ ᱜᱮᱞᱮ ᱪᱟᱥ ᱵᱟᱲᱟᱭᱟ ᱱᱚᱝᱠᱟᱱ ᱩᱛᱩ ᱠᱚᱫᱚ᱾ ᱵᱮᱸᱜᱟᱲ ᱠᱟᱱ, ᱵᱮᱸᱜᱟᱲ ᱠᱟᱱ᱾ ᱵᱤᱞᱟᱛᱤ ᱠᱟᱱ, ᱱᱚᱝᱠᱟᱱ ᱜᱷᱟᱸᱜᱽᱨᱟ ᱠᱟᱱ, ᱵᱷᱮᱱᱰᱤ ᱠᱟᱱ, ᱠᱟᱞᱞᱟ ᱠᱟᱱ᱾ ᱠᱟ ᱡᱚᱢ ᱥᱩᱢᱩᱝ ᱜᱮ, ᱡᱚᱢ ᱥᱩᱢᱩᱝ ᱜᱮ᱾ ᱫᱟᱜ ᱡᱟᱹᱲᱤ ᱵᱟᱝ ᱛᱮ ᱚᱝᱠᱟ ᱡᱚᱢ ᱥᱩᱢᱩᱝ ᱜᱮ ᱪᱟᱥ ᱦᱩᱭᱩᱜᱼᱟ ᱠᱚᱢ ᱧᱚᱜ, ᱱᱚᱝᱠᱟ ᱟᱨᱮᱡ ᱠᱮᱛᱮᱜ ᱥᱮ ᱯᱟᱢᱯ ᱠᱚᱛᱮ ᱫᱚ ᱮᱢ ᱛᱚ ᱚᱝᱠᱟ ᱥᱩᱢᱳᱭ ᱨᱮ ᱵᱟᱢ ᱮᱢ ᱫᱟᱲᱮᱭᱟᱜᱼᱟ ᱯᱨᱚᱛᱛᱮᱠ ᱫᱤᱱ ᱫᱚ᱾ ᱚᱱᱟᱛᱮ ᱠᱚᱢ ᱠᱚᱢ ᱜᱮᱞᱮ ᱪᱟᱥ ᱛᱮ᱾ ᱚᱝᱠᱟ ᱜᱮ ᱟᱠᱷᱨᱤᱧ ᱟᱠᱷᱨᱤᱧ ᱠᱚᱫᱚ ᱵᱟᱝ ᱦᱳᱭᱳᱜᱼᱟ, ᱱᱚᱝᱠᱟ ᱚᱲᱟᱜ ᱥᱩᱢᱩᱝ ᱜᱮ ᱡᱚᱢ ᱦᱳᱭᱳᱜᱼᱟ᱾ ᱟᱨ ᱱᱚᱠᱟ ᱤᱭᱟᱹ ᱢᱟᱱᱮ ᱤᱭᱟᱹ ᱠᱚᱫᱚ ᱠᱚ ᱮᱨ ᱜᱮᱭᱟ ᱥᱮ ᱵᱟᱝ ᱱᱚᱝᱠᱟ ᱛᱩᱲᱤ ᱛᱤᱞᱢᱤᱧ ᱠᱚ?
ᱛᱩᱲᱤ ᱠᱚᱫᱚ ᱵᱟᱝ ᱠᱚ ᱮᱨ ᱜᱮᱭᱟ, ᱚᱱᱟ ᱵᱷᱟᱹᱫᱟᱹᱭ ᱠᱚ ᱚᱱᱟ ᱠᱚᱜᱮ ᱠᱚ ᱮᱨ ᱜᱮᱭᱟ᱾
ᱦᱩᱸ ᱟᱞᱮ ᱥᱮᱫ ᱫᱚ ᱛᱩᱲᱤ ᱫᱚᱠᱚ ᱮᱨ ᱫᱚᱠᱚ ᱮᱨᱟ ᱱᱚᱝᱠᱟ ᱦᱳᱲᱳ ᱨᱟᱠᱟᱵ ᱯᱚᱨᱮ ᱤᱱᱟᱹ ᱯᱚᱨᱮ ᱠᱚ ᱚᱨ ᱮᱨ ᱛᱟᱦᱮᱱᱟ ᱛᱩᱲᱤ ᱫᱚ᱾
ᱚᱸ, ᱛᱟᱦᱚᱞᱮ ᱟᱢ ᱫᱚ ᱪᱟᱥ ᱠᱟᱹᱢᱤ ᱠᱚᱢ ᱵᱟᱰᱟᱭ ᱜᱮᱭᱟ ᱥᱮ ᱵᱟᱝ?
ᱦᱳᱭ ᱪᱟᱥ ᱠᱟᱹᱢᱤ ᱠᱚᱫᱚ ᱵᱟᱲᱟᱭ ᱢᱮᱱᱟᱜ ᱜᱮᱭᱟ ᱵᱟᱲᱟᱭ ᱫᱚ ᱾ ᱥᱤ ᱵᱟᱲᱟᱭ ᱦᱳᱭᱤᱜ ᱜᱮᱭᱟ, ᱟᱨ ᱮᱠᱷᱚᱱ ᱛᱚ ᱱᱚᱸᱜᱼᱚᱭ ᱢᱟᱱᱮ ᱵᱚᱫᱚᱞ ᱪᱟᱞᱟᱜ ᱠᱟᱱᱟ ᱵᱚᱱ, ᱜᱟᱹᱰᱤ ᱜᱷᱚᱲᱟ ᱨᱮᱱᱟᱜ ᱜᱚᱲᱚ ᱠᱚᱵᱚᱱ ᱦᱟᱛᱟᱣ ᱮᱫᱟ, ᱩᱱᱟᱹᱜ ᱥᱤ ᱠᱚ ᱵᱟᱝ ᱦᱳᱭᱳᱜ ᱠᱟᱱᱟ᱾
ᱚᱸᱜ, ᱠᱟᱹᱢᱤ ᱪᱟᱞᱟᱜ ᱠᱟᱱᱟ᱾
ᱟᱨ ᱱᱚᱠᱟ ᱢᱟᱱᱮ ᱵᱟᱹᱭᱦᱟᱹᱲ ᱥᱮ ᱵᱟᱹᱫᱽ ᱢᱟᱱᱮ ᱱᱚᱠᱟ ᱥᱚᱢᱟᱱ ᱜᱮᱭᱟ ᱟᱯᱮ ᱥᱮᱫ ᱫᱚ? ᱥᱮ ᱱᱚᱝᱠᱟ ᱠᱷᱟᱸᱡᱚ ᱰᱷᱤᱯᱚ ᱜᱮᱭᱟ ᱠᱷᱮᱛ ᱠᱚ? ᱪᱤᱫ ᱞᱮᱠᱟ ᱢᱟᱱᱮ ᱟᱯᱮ ᱥᱮᱫ?
ᱥᱚᱢᱟᱱ ᱫᱚ ᱵᱟᱝ ᱥᱚᱢᱟᱱᱟ, ᱵᱟᱹᱭᱦᱟᱹᱲ ᱫᱚ ᱞᱟᱛᱟᱨ ᱨᱮᱜᱮ ᱦᱮᱱᱟᱜᱼᱟ ᱟᱹᱰᱤ ᱞᱟᱛᱟᱨ ᱨᱮ᱾ ᱟᱨ ᱵᱟᱹᱭᱦᱟᱹᱲ ᱪᱮᱛᱟᱱ ᱨᱮ ᱰᱟᱦᱤ ᱠᱚ ᱦᱮᱱᱟᱜᱼᱟ, ᱚᱝᱠᱟ ᱥᱚᱢᱟᱱ ᱩᱸ ᱛᱮᱫᱚ ᱵᱟᱹᱪᱩᱜᱼᱟ ᱵᱟᱹᱫᱽ ᱠᱚᱫᱚ᱾
ᱦᱩᱸ ᱚᱱᱠᱟ ᱜᱮ ᱱᱚᱛᱮ ᱦᱚᱸ᱾ ᱥᱚᱢᱟᱱ ᱫᱚ ᱵᱟᱹᱱᱩᱜᱼᱟ, ᱟᱫᱚ ᱮᱴᱟᱜ ᱥᱮᱡ ᱠᱚᱫᱚ ᱟᱨᱦᱚᱸ ᱚᱱᱠᱟ ᱜᱮ ᱧᱮᱞᱚᱜᱼᱟ ᱥᱮ ᱞᱮᱵᱮᱞ ᱜᱮ ᱵᱟᱠᱷᱟᱱ ᱛᱟᱦᱮᱱᱟ᱾ ᱡᱟᱦᱟᱸ ᱥᱮᱡ ᱢᱟᱱᱮ, ᱩᱱᱠᱩ ᱠᱮᱱᱮᱞ ᱠᱚᱛᱮ ᱠᱚ ᱪᱟᱥ ᱵᱟᱲᱟᱭᱟ, ᱵᱟᱨ ᱥᱮᱨᱢᱟ ᱠᱚ ᱪᱟᱥ ᱮᱫᱟ᱾ ᱦᱳᱭ ᱚᱱᱛᱮ ᱫᱚ ᱢᱟᱱᱮ ᱥᱚᱢᱟᱱ ᱡᱟᱭᱜᱟ ᱥᱮᱡ ᱠᱟᱱᱟ ᱛᱚ᱾ ᱱᱚᱠᱟ ᱵᱤᱨ ᱧᱚᱜ ᱡᱟᱭᱜᱟ ᱠᱚᱨᱮ ᱜᱮᱯᱮ ᱨᱚᱦᱚᱭᱟ? ᱥᱮ ᱱᱚᱝᱠᱟᱱ ᱴᱚᱸᱰᱟᱝ ᱧᱚᱜ ᱜᱮᱭᱟ ᱡᱟᱭᱜᱟ ᱠᱚ ᱫᱟᱨᱮ ᱠᱚ ᱢᱮᱱᱟᱜ ᱟᱥᱮ ᱵᱟᱝ ᱚᱝᱠᱟ?
ᱦᱮᱸ, ᱫᱟᱨᱮ ᱠᱚ ᱦᱮᱱᱟᱜᱼᱟ᱾
ᱩᱸᱻ᱾ ᱟᱨ ᱚᱱᱠᱟᱱ ᱜᱷᱩᱴᱩ ᱠᱚᱨᱮ ᱚᱱᱠᱟᱱ ᱡᱟᱦᱟᱱᱟᱜ ᱠᱚᱯᱮ ᱨᱚᱦᱚᱭ ᱵᱟᱲᱟᱭ ᱜᱮᱭᱟ ᱢᱟᱱᱮ ᱜᱷᱩᱴᱩ ᱧᱚᱜ ᱥᱮ ᱨᱮ?
ᱦᱮᱸ ᱜᱷᱩᱴᱩ ᱚᱱᱮ ᱠᱟᱹᱴᱤᱡ ᱰᱟᱹᱦᱤ- ᱰᱟᱹᱦᱤ ᱩᱸ ᱨᱮᱫᱚ ᱜᱚᱰᱟ ᱦᱩᱲᱩ ᱠᱚᱞᱮ ᱮᱨᱟ ᱾
ᱜᱚᱰᱟ ᱦᱳᱲᱳ ᱚᱱᱟ ᱫᱚ ᱚᱠᱟᱞᱮᱠᱟ ᱡᱟᱭᱜᱟ?
ᱟᱸᱻ ᱜᱚᱰᱟ ᱦᱳᱲᱳ ᱫᱚ ᱧᱤᱛᱳᱜ ᱛᱮᱜᱮ ᱜᱮᱠᱚ ᱮᱨ ᱟᱠᱟᱜᱼᱟ, ᱚᱱᱟ ᱫᱚ ᱛᱚᱲᱟ ᱡᱮᱢᱚᱱ ᱪᱮᱫ ᱞᱮᱠᱟ ᱵᱟᱝ ᱠᱚ ᱜᱤᱰᱤᱭᱟ ᱚᱱᱟ ᱥᱟᱶᱛᱮᱜᱮ ᱜᱚᱰᱟ ᱦᱩᱲᱩᱝ ᱦᱚᱸᱠᱚ ᱮᱨ ᱠᱟᱜᱼᱟ ᱾
ᱚᱱᱟ ᱫᱚ ᱰᱟᱹᱦᱤ ᱠᱚᱨᱮ ᱜᱮ ᱦᱩᱭᱩᱜᱼᱟ᱾
ᱦᱮᱸ, ᱚᱱᱟ ᱠᱚᱢ ᱫᱟᱜ ᱨᱮ᱾
ᱚᱸ ᱚᱱᱟ ᱫᱚ ᱫᱟᱜ ᱜᱮ ᱵᱟᱝ ᱞᱟᱜᱟᱜᱼᱟ ᱾ ᱠᱟᱹᱴᱤᱡ ᱠᱟᱹᱴᱤᱡ ᱫᱟᱜ ᱮ ᱧᱟᱢᱟ ᱟᱨ ᱚᱱᱮ ᱥᱤᱥᱤᱨ ᱫᱟᱜ ᱠᱷᱟᱱ ᱛᱮᱜᱮ ᱚᱱᱟ ᱫᱚ ᱦᱩᱲᱩ ᱦᱩᱭᱩᱜ ᱜᱮᱭᱟ᱾
ᱚᱱᱠᱟᱱᱟᱜ ᱫᱚ ᱧᱮᱞ ᱜᱮ ᱵᱟᱝ ᱦᱩᱭ ᱟᱠᱟᱱᱟ ᱾
ᱦᱩᱸ, ᱟᱞᱮ ᱥᱮᱱ ᱫᱚ ᱚᱱᱟ ᱠᱚᱦᱚᱸᱞᱮ ᱮᱨᱟ ᱾
ᱟᱨ ᱱᱚᱣᱟ ᱤᱭᱟᱹ ᱡᱚᱱᱚᱲᱟ ᱠᱚ ᱜᱩᱦᱩᱢ ᱠᱚ ᱾
ᱡᱚᱱᱚᱲᱟ ᱠᱚᱫᱚᱞᱮ ᱩᱸ ᱵᱟᱲᱜᱮ ᱠᱚᱞᱮ ᱩᱸ ᱠᱚᱨᱮ ᱜᱮᱞᱮ ᱮᱢᱟ ᱾
ᱩᱸ ᱠᱟᱜᱮ ᱡᱚᱢ ᱵᱟᱲᱟ ᱞᱮᱠᱟ ᱨᱚᱦᱚᱭ ᱦᱩᱭᱩᱜᱼᱟ ᱱᱚᱛᱮ ᱦᱚᱸ ᱠᱚᱢ ᱠᱚᱢ ᱜᱮ᱾ ᱫᱟᱜ ᱵᱟᱝ ᱦᱚᱛᱮᱫ ᱛᱮ, ᱦᱚᱜᱼᱚᱭ ᱡᱮ ᱵᱟᱭ ᱫᱟᱜ ᱮᱫᱟ ᱱᱚᱣᱟ ᱨᱮᱱᱟᱜ ᱱᱚᱣᱟ ᱨᱮᱱᱟᱜ ᱚᱡᱮ ᱠᱚᱫᱚ ᱪᱮᱫ? ᱚᱱᱟ ᱠᱷᱟᱹᱛᱤᱨ ᱛᱮ ᱪᱟᱥ ᱵᱟᱝ ᱦᱩᱭᱩᱜ ᱠᱟᱱᱟ᱾
ᱟᱛᱚ ᱫᱟᱨᱮ ᱱᱟᱲ ᱱᱟᱹᱲᱤ ᱠᱚᱫᱚ ᱵᱟᱹᱭ ᱵᱟᱹᱭᱛᱮ ᱩᱪᱟᱹᱲ ᱪᱟᱵᱟᱜ ᱩᱡᱟᱹᱲ ᱪᱟᱵᱟᱜ ᱠᱟᱱᱟ᱾ ᱟᱫᱚ ᱫᱟᱨᱮ ᱠᱚ ᱛᱟᱦᱮᱸ ᱞᱮᱱᱠᱷᱟᱱ, ᱦᱚᱭᱛᱚ ᱚᱝᱠᱟ ᱦᱚᱭᱞᱚᱝ ᱠᱚ ᱵᱟᱝ ᱞᱚᱞᱚ ᱠᱚᱜᱼᱟ ᱦᱤᱱᱟᱹᱝ ᱾
ᱦᱩᱸ ᱦᱩᱸ ᱾
ᱟᱨ ᱫᱟᱨᱮ ᱠᱚ ᱠᱚᱢ ᱪᱟᱵᱟᱜ ᱠᱟᱱᱟ ᱞᱚᱞᱚ ᱫᱚ ᱫᱚᱢᱮ ᱡᱟᱹᱥᱛᱤᱜ ᱠᱟᱱᱟ᱾
ᱦᱩᱸ ᱾ ᱟᱹᱰᱤ ᱟᱭᱢᱟ ᱠᱚ ᱢᱟᱜ ᱮᱜᱼᱟ ᱛᱚ ᱮᱠᱷᱚᱱ ᱢᱟ ᱡᱟᱦᱟᱱᱟᱜ ᱠᱚ ᱵᱮᱱᱟᱣ ᱞᱟᱹᱜᱤᱫ ᱛᱮᱦᱚᱸ ᱾ ᱢᱟᱜ ᱦᱚᱭᱞᱚᱝ ᱤᱫᱤᱭ ᱫᱟᱠᱚ ᱾ ᱦᱩᱸ, ᱚᱱᱟ ᱠᱚ ᱠᱷᱟᱹᱛᱤᱨ ᱛᱮᱦᱚᱸ ᱦᱳᱭᱛᱚ ᱵᱟᱭ ᱫᱟᱜ ᱮᱜᱼᱟ ᱾
ᱛᱟᱦᱚᱞᱮ ᱟᱯᱮᱥᱮᱫ ᱫᱚ ᱵᱤᱨ ᱵᱩᱨᱩ ᱠᱚ ᱦᱮᱱᱟᱜ ᱜᱮᱭᱟ ᱥᱮ ᱵᱟᱝ?
ᱦᱳᱭ, ᱢᱮᱱᱟᱜ ᱜᱮᱭᱟ ᱵᱤᱨ ᱵᱩᱨᱩ ᱠᱚᱦᱚᱸ᱾ ᱢᱮᱱᱟᱜ ᱫᱚ ᱥᱳᱨ ᱨᱮᱜᱮ ᱢᱮᱱᱟᱜᱼᱟ ᱟᱹᱛᱩ ᱠᱷᱚᱡ ᱜᱮ ᱢᱟᱱᱮ ᱵᱤᱨ ᱢᱟᱱᱮ ᱵᱤᱨ ᱡᱚᱯ ᱯᱚᱠ ᱦᱚᱲ ᱠᱟᱱ ᱜᱮᱭᱟᱞᱮ ᱵᱤᱨ ᱨᱮᱱ ᱦᱚᱲ ᱜᱮ ᱵᱤᱨ ᱡᱚᱯᱚᱜ ᱠᱷᱚᱡ ᱜᱮ ᱾
ᱦᱮᱸ ᱾
ᱱᱚᱛᱮ ᱫᱚᱢᱮ ᱜᱟᱡᱟᱲ ᱧᱚᱜ ᱜᱮᱭᱟ ᱜᱟᱡᱟᱲ ᱦᱚᱸ᱾
ᱛᱟᱦᱚᱞᱮ ᱡᱤᱵᱽ ᱡᱤᱭᱟᱹᱞᱤ ᱠᱚ ᱢᱟᱨᱟᱝ ᱢᱟᱨᱟᱝ ᱠᱩᱡ ᱫᱚ ᱵᱟᱹᱱᱩᱜ ᱠᱚᱣᱟ ᱡᱮ ᱪᱟᱥ ᱠᱚ ᱠᱷᱩᱛᱤ ᱜᱮᱭᱟ?
ᱵᱟᱝ ᱚᱝᱠᱟ ᱫᱚ ᱵᱟᱹᱱᱩᱜ ᱠᱟᱜ ᱠᱚᱣᱟ, ᱚᱠᱟᱥ ᱦᱮᱡ ᱫᱚᱠᱚ ᱦᱤᱡᱩᱜ ᱜᱮᱭᱟ ᱚᱠᱟ ᱡᱚᱠᱷᱟᱡ ᱫᱚ, ᱚᱱᱠᱟ ᱫᱚ ᱢᱟᱱᱮ ᱵᱟᱹᱱᱩᱜ ᱫᱚ ᱵᱟᱹᱱᱩᱜ ᱠᱟᱜ ᱠᱚᱣᱟ᱾ ᱡᱚᱠᱷᱚᱱ ᱯᱷᱚᱥᱚᱞ ᱠᱚ ᱦᱳᱭᱳᱜᱼᱟ ᱟᱱᱟᱪ ᱯᱟᱹᱛᱤ, ᱛᱚᱠᱷᱚᱱ ᱜᱮᱠᱚ ᱦᱤᱡᱩᱜ ᱛᱟᱸᱦᱮᱱᱟ ᱾ ᱟᱨ ᱵᱟᱠᱷᱟᱱ ᱫᱚ ᱱᱚᱝᱠᱟ ᱮᱢᱱᱤ ᱫᱤᱱ ᱠᱚᱨᱮᱫᱚ ᱵᱟᱝᱠᱚ ᱧᱟᱢᱚᱜ ᱜᱮᱭᱟ᱾
ᱦᱩᱸ
ᱚᱱᱛᱮ ᱠᱚ ᱥᱮᱱᱚᱜ ᱜᱮᱭᱟ?
ᱩᱸᱻ ᱟᱞᱮ ᱥᱮᱱ ᱫᱚ ᱚᱱᱠᱟ ᱫᱚ ᱵᱟᱝ ᱠᱚ ᱦᱤᱡᱩᱜᱼᱟ᱾ ᱵᱟᱝ ᱠᱚ ᱦᱤᱡᱩᱜ ᱜᱮᱭᱟ ᱟᱞᱮ ᱥᱮᱱ ᱫᱚ ᱥᱩᱫᱷᱩ ᱵᱤᱨ ᱦᱮᱱᱟᱜᱼᱟ ᱟᱨ ᱵᱩᱨᱩ ᱠᱚᱫᱚ ᱵᱟᱹᱱᱩᱜ ᱠᱟᱜᱼᱟ᱾ ᱵᱤᱨ ᱫᱚᱢᱮ ᱢᱟᱨᱟᱝ ᱵᱤᱨ ᱫᱚ ᱵᱟᱝ ᱠᱟᱱᱟ ᱱᱤᱛᱚᱜ ᱫᱚ ᱚᱱᱠᱟ ᱯᱷᱟᱸᱠ ᱠᱷᱟᱡ ᱵᱤᱨ ᱵᱤᱨ ᱠᱚᱫᱚ ᱠᱚ ᱢᱟᱜ ᱠᱚᱢ ᱤᱫᱤ ᱠᱟᱜᱼᱟ᱾
ᱦᱩᱸ ᱯᱷᱟᱠᱟ ᱤᱫᱤᱭᱮᱼᱟ ᱠᱚ ᱛᱚ ᱮᱠᱷᱚᱱ ᱫᱚ ᱡᱚᱛᱚ
ᱦᱮᱸ
ᱦᱩᱸ ᱵᱤᱨ ᱠᱚᱨᱮ ᱪᱮᱫ ᱫᱟᱨᱮ ᱠᱚ ᱢᱮᱱᱟᱜ ᱜᱮᱭᱟ?
ᱥᱟᱨᱡᱚᱢ, ᱢᱟᱛᱠᱚᱢ
ᱛᱟᱨᱚᱵ, ᱛᱤᱨᱤᱞ ᱥᱚᱥᱚ, ᱟᱛᱱᱟᱜ, ᱚᱱᱟ ᱠᱚᱜᱮ ᱦᱮᱱᱟᱜ ᱜᱮᱭᱟ᱾
ᱦᱩᱸ ᱤᱭᱟᱹ ᱠᱚ ᱛᱮᱨᱮᱞ ᱵᱮᱞᱮ ᱠᱚ᱾
ᱦᱮᱸ ᱦᱮᱱᱟᱜᱼᱟ᱾
ᱠᱟᱵᱽᱡᱤ, ᱵᱟᱫᱟᱢ ᱠᱚ
ᱦᱮᱸ ᱦᱮᱱᱟᱜ ᱜᱮᱭᱟ ᱚᱱᱟ ᱠᱚᱫᱚ ᱰᱟᱹᱦᱤ ᱠᱚᱨᱮ ᱦᱮᱱᱟᱜᱼᱟ ᱵᱤᱨ ᱨᱮᱫᱚ ᱵᱟᱹᱱᱩᱜᱼᱟ
ᱦᱩᱸ ᱟ ᱠᱟ ᱟᱲᱟᱜ ᱥᱟᱠᱟᱢ ᱠᱚᱫᱚ ᱪᱮᱫ ᱠᱚᱯᱮ ᱮᱨ ᱵᱟᱲᱟᱭ ᱜᱮᱭᱟ
ᱟᱲᱟᱜ ᱥᱟᱠᱟᱢ ᱠᱚᱫᱚ ᱦᱮᱸ ᱩᱱᱤᱱᱤ ᱢᱩᱞᱟᱹᱟᱹᱲᱚᱜ ᱠᱚ ᱚᱱᱟ ᱠᱚᱜᱮᱞᱮ ᱮᱢᱜᱤᱭᱟ
ᱱᱚᱣᱟ ᱤᱭᱟᱹ ᱯᱟᱞᱚᱱ ᱟᱲᱟᱜ ᱠᱩᱲᱢᱤ ᱟᱲᱟᱜ
ᱦᱮᱸ ᱟᱫᱚ ᱫᱟᱜ ᱵᱟᱝᱛᱮ ᱚᱱᱠᱟ ᱪᱟᱥ ᱫᱚ ᱵᱟᱝ ᱦ ᱦᱩᱭᱩᱜᱼᱟ ᱛᱚ ᱚᱱᱟ ᱦᱚᱛᱮᱫ ᱵᱟᱝᱞᱮ ᱮᱢ ᱜᱮᱭᱟ
ᱦᱩᱸ
ᱤᱭᱟᱹ ᱟᱲᱟᱜ ᱠᱚᱫᱚᱯᱮ ᱡᱚᱢ ᱜᱮᱭᱟ ᱥᱮ ᱵᱟᱝ ᱰᱟᱝᱨᱟ ᱠᱟᱴᱟ ᱟᱲᱟᱜ ᱪᱟᱛᱚᱢ ᱟᱲᱟᱜ
ᱟᱞᱮ ᱴᱷᱮᱱ ᱫᱚ ᱟᱞᱮ ᱥᱮᱱ ᱫᱚ ᱵᱟᱹᱱᱩᱜᱼᱟ ᱚᱱᱟᱴᱟᱜ ᱫᱚ ᱥᱩᱫᱩ ᱪᱟᱛᱚᱢ ᱟᱲᱟᱜ ᱜᱮ ᱧᱟᱢᱚᱜᱼᱟ
ᱱᱚᱝᱠᱟ ᱡᱷᱤᱢᱟᱹ ᱟᱲᱟᱜ ᱠᱷᱟᱱᱛᱟᱷᱟ ᱟᱲᱟᱜ
ᱚᱱᱮᱴᱟ ᱟᱲᱟᱜ ᱠᱚᱫᱚ ᱵᱟᱹᱱᱩᱜᱼᱟ
ᱟᱸᱡᱚᱢ ᱟᱸᱡᱚᱢ ᱵᱟᱲᱟᱠᱟᱫᱟᱢ ᱥᱮ ᱟᱸᱡᱚᱢ ᱦᱚᱸ ᱵᱟᱢ ᱟᱸᱡᱚᱢ ᱵᱟᱲᱟ
ᱰᱟᱝᱨᱟ ᱠᱟᱴᱟ ᱟᱲᱟᱜ ᱫᱚᱩᱧ ᱟᱸᱡᱚᱢ ᱟᱠᱟᱤᱧ ᱤᱱᱟᱹ ᱯᱚᱨᱮ ᱡᱷᱤᱢᱟᱹ ᱟᱲᱟᱜ ᱚᱱᱟ ᱠᱚᱫᱚ ᱵᱟᱹᱧ ᱟᱸᱡᱚᱢ ᱟᱠᱟᱜᱼᱟ
ᱩᱸ ᱚᱱᱟ ᱠᱚᱫᱚ ᱟᱞᱮᱥᱮᱫ ᱫᱚ ᱫᱚᱢᱮ ᱢᱮᱱᱟᱜᱼᱟ ᱱᱮᱛᱟᱨ ᱫᱤᱱ ᱫᱚᱢᱮ ᱦᱩᱭᱩᱜ ᱛᱟᱦᱮᱫ
ᱩᱦᱩᱸᱦᱩᱸ
ᱛᱚᱵᱮ ᱚᱠᱛᱚ ᱠᱚᱦᱚᱸ ᱦᱩᱭ ᱜᱚᱫ ᱮᱱᱟ ᱟᱭᱢᱟ ᱜᱷᱟᱲᱤᱡ ᱞᱟᱝ ᱜᱚᱞᱯᱷᱚ ᱠᱮᱜᱼᱟ ᱛᱮᱦᱤᱧ ᱞᱮᱠᱟ ᱫᱚ ᱱᱚᱝ ᱠᱟ ᱜᱮᱞᱟᱝ ᱜᱚᱞᱯᱚᱭᱟ ᱟᱨᱦᱚᱸ ᱡᱩᱫᱤ ᱚᱱᱠᱟ ᱥᱳᱢᱳᱭ ᱠᱚ ᱦᱟᱸᱜ ᱞᱟᱝ ᱧᱟᱢᱟ ᱟᱨᱦᱚᱸ ᱦᱟᱸᱜ ᱞᱟᱝ ᱨᱚᱯᱚᱲᱟ
ᱦᱩᱸ
ᱦᱳᱭ ᱢᱟ ᱛᱚᱵᱮ ᱥᱟᱹᱜᱩᱱ ᱧᱤᱫᱟᱹ
ᱦᱮᱸ ᱥᱟᱹᱜᱩᱱ ᱧᱤᱫᱟᱹ
ᱦᱩᱸ᱾